ᱠᱟᱱᱟ ᱡᱚᱦᱟᱨ ᱜᱮ᱾
ᱦᱳᱭ ᱡᱚᱦᱟᱨ ᱜᱮ, ᱱᱟᱯᱟᱭ ᱜᱮᱭᱟᱢ?
ᱦᱮᱸ ᱱᱟᱯᱟᱭ ᱜᱤᱧ ᱟᱢ?
ᱦᱳᱭ ᱤᱧ ᱦᱚᱸ ᱱᱟᱯᱟᱭ ᱜᱤᱭᱟᱹᱧ, ᱛᱟᱦᱚᱞᱮ ᱤᱧ ᱠᱩᱠᱞᱤᱧ ᱠᱩᱞᱤ ᱢᱮᱭᱟ ᱟᱯᱮ ᱥᱮᱫ ᱚᱞᱪᱤᱠᱤ ᱤᱥᱠᱩᱞ ᱠᱚ ᱢᱮᱱᱟᱜ ᱜᱮᱭᱟ?
ᱦᱮᱸ ᱟᱞᱮᱥᱮᱫ ᱚᱞᱪᱤᱠᱤ ᱤᱥᱠᱩᱞ ᱠᱚ ᱢᱮᱱᱟᱜ ᱜᱮᱭᱟ᱾
ᱟᱪᱪᱷᱟ ᱚᱞᱪᱤᱠᱤ ᱤᱥᱠᱩᱞ ᱠᱚ ᱢᱮᱱᱟᱜ ᱠᱷᱟᱱ ᱚᱸᱰᱮ ᱟᱯᱮ ᱥᱮᱫ ᱪᱮᱫ ᱞᱮᱠᱟ ᱱᱚᱣᱟ ᱚᱞᱪᱤᱠᱤ ᱤᱥᱠᱩᱞ ᱨᱮ ᱜᱤᱫᱽᱨᱟᱹ ᱠᱚ ᱠᱚ ᱪᱟᱞᱟᱜᱼᱟ ᱥᱮ ᱛᱤᱱᱟᱹᱜ ᱜᱟᱱ ᱯᱟᱲᱦᱟᱣ ᱱᱟᱯᱟᱭᱮ ᱦᱩᱭᱩᱜ ᱟ ᱥᱮ ᱵᱟᱝ?
ᱦᱮᱸ ᱦᱩᱭᱩᱜ ᱜᱮᱭᱟ ᱛᱟᱨᱯᱚᱨ ᱟᱞᱮᱥᱮᱫ ᱢᱟ ᱵᱮᱥᱤᱨ ᱵᱷᱟᱜ ᱜᱮ ᱵᱟᱝᱞᱟ ᱢᱤᱰᱤᱭᱟᱢ ᱢᱮᱱᱟᱜᱼᱟ᱾ ᱛᱟᱨᱯᱚᱨ ᱚᱞᱪᱤᱠᱤ ᱦᱚᱸ ᱢᱮᱱᱟᱜ ᱜᱮᱭᱟ, ᱪᱟᱞᱟᱜ ᱜᱮᱭᱟ ᱠᱚ ᱯᱨᱟᱭ ᱜᱤᱫᱽᱨᱟᱹ ᱜᱮᱠᱚ ᱪᱟᱞᱟᱜ ᱜᱮᱭᱟ
ᱟᱪᱪᱷᱟ ᱛᱟᱦᱚᱞᱮ ᱟᱯᱮ ᱫᱚ ᱚᱠᱟ ᱴᱚᱴᱷᱟ ᱯᱮ ᱯᱟᱲᱟᱜ ᱠᱟᱱᱟ?
ᱟᱞᱮ, ᱟᱞᱮ ᱫᱚ ᱡᱷᱟᱲᱜᱨᱟᱢ ᱥᱮᱫ
ᱟᱪᱪᱷᱟ ᱟᱪᱪᱷᱟ ᱟᱹᱰᱤ ᱱᱟᱯᱟᱭ᱾ ᱟᱨ ᱱᱚᱜᱼᱚᱭ ᱱᱤᱛᱚᱜ ᱫᱟᱨᱟᱭ ᱠᱟᱱ ᱫᱤᱱᱨᱮ ᱟᱵᱚ ᱠᱚᱭᱟᱜ ᱥᱟᱢᱟᱝ ᱨᱮ ᱡᱟᱦᱟᱸ ᱧᱮᱞᱚᱜ ᱠᱟᱱᱟ ᱥᱤᱫᱩᱼᱠᱟᱱᱦᱩ ᱦᱩᱞ ᱢᱟᱦᱟ ᱦᱟᱜ ᱥᱮᱴᱮᱨᱚᱜ ᱠᱟᱱᱟ᱾ ᱱᱚᱣᱟ ᱦᱩᱞ ᱢᱟᱦᱟ ᱟᱯᱮ ᱥᱮᱫ ᱚᱠᱟ ᱞᱮᱠᱟ ᱠᱚ ᱢᱟᱱᱟᱣ ᱜᱮᱭᱟ ᱾ ᱦᱳᱭ ᱦᱳᱭ
ᱢᱟᱱᱟᱣ ᱜᱮᱭᱟ ᱠᱚ ᱟᱛᱳ ᱠᱮ ᱟᱛᱳ ᱠᱚ ᱢᱟᱱᱟᱣ ᱜᱮᱭᱟ᱾ ᱱᱚᱣᱟ ᱦᱩᱞ ᱢᱟᱦᱟ ᱫᱚ ᱦᱩᱭᱩᱜ ᱜᱮᱭᱟ ᱟᱞᱮᱭᱟᱜ ᱥᱟᱱᱟᱢ ᱟᱛᱳ ᱠᱚᱨᱮ ᱜᱮ ᱦᱩᱭᱩᱜ ᱜᱮᱭᱟ᱾ ᱟᱯᱮ ᱥᱮᱫ ᱫᱚ ᱚᱠᱟᱞᱮᱠᱟ ᱠᱚ ᱢᱟᱱᱟᱣᱟ?
ᱦᱳᱭ ᱟᱞᱮ ᱥᱮᱫ ᱦᱚᱸ ᱟᱹᱰᱤ ᱱᱟᱯᱟᱭ ᱛᱮᱜᱮ ᱠᱚ ᱢᱟᱱᱟᱣᱟ ᱟᱨ ᱱᱚᱣᱟ ᱡᱟᱦᱟᱸ ᱦᱩᱞ ᱢᱟᱦᱟ ᱱᱚᱣᱟ ᱫᱚ ᱟᱵᱚ ᱴᱷᱮᱡ ᱫᱚ ᱟᱹᱰᱤ ᱨᱟᱹᱥᱠᱟᱹ ᱠᱟᱹᱣᱟᱱ ᱫᱤᱱ ᱛᱚ ᱵᱟᱝ ᱠᱟᱱᱟ, ᱱᱚᱣᱟ ᱫᱚ ᱡᱮᱦᱮᱛᱩ ᱟᱹᱰᱤ ᱢᱟᱨᱟᱝ ᱢᱤᱫᱴᱟᱝ ᱫᱩᱠᱟᱱ ᱫᱤᱱ ᱠᱟᱱᱟ᱾
ᱫᱩᱠ ᱟᱱ ᱫᱤᱱ ᱠᱟᱱ ᱜᱮᱭᱟ᱾
ᱦᱳᱭ ᱦᱳᱭ ᱟᱵᱚ ᱠᱚ ᱯᱷᱩᱨᱜᱟᱹᱞ ᱮᱢ ᱞᱟᱹᱜᱤᱫ ᱥᱮ ᱵᱨᱤᱴᱤᱥᱟᱜ ᱥᱟᱥᱚᱱ ᱠᱷᱚᱱ ᱞᱟᱲᱟ ᱫᱩᱠᱷᱼᱼ ᱧᱟᱢ ᱞᱟᱹᱜᱤᱫ ᱛᱮ ᱡᱟᱦᱟᱸᱭ ᱫᱚ ᱵᱤᱨᱵᱷᱟᱱᱴᱟ ᱦᱩᱨᱜᱟᱹᱞᱤᱭᱟᱹ ᱠᱟᱛᱮ ᱥᱤᱫᱩ ᱢᱩᱨᱢᱩ ᱠᱟᱱᱩ ᱢᱩᱨᱢᱩ ᱥᱟᱶᱛᱮ ᱪᱟᱸᱫᱽ ᱵᱷᱟᱭᱨᱳ ᱯᱷᱩᱞᱳ ᱡᱷᱟᱱᱚ ᱱᱩᱠᱩᱣᱟᱜ ᱟᱠᱚᱣᱟᱜ ᱢᱟᱭᱟᱢ ᱞᱤᱸᱜᱤ ᱠᱟᱛᱮᱼᱼ ᱼᱼᱛᱮ ᱟᱵᱚ ᱵᱨᱤᱴᱤᱥ ᱥᱟᱥᱚᱱ ᱴᱷᱮᱱ ᱠᱷᱚᱱ ᱠᱚ ᱞᱟᱲᱟᱣ ᱫᱩᱜ ᱠᱚ ᱮᱢ ᱟᱠᱟᱫ ᱵᱚᱱᱟ ᱦᱮᱸ ᱥᱮ ᱪᱮᱫ
ᱦᱮᱸ ᱦᱮᱸ
ᱦᱳᱭ ᱟᱫᱚ ᱱᱚᱣᱟ ᱠᱚ ᱫᱤᱱ ᱫᱤᱥᱟᱹ ᱨᱩᱣᱟᱹᱲ ᱞᱟᱹᱜᱤᱫ ᱛᱮ ᱟᱵᱚ ᱫᱚ ᱦᱸᱚᱜ-ᱚᱭ ᱡᱟᱦᱟᱸ ᱱᱤᱛᱚᱜ ᱧᱮᱞᱚᱜ ᱠᱟᱱᱟ ᱟᱹᱰᱤ ᱡᱟᱭᱜᱟ ᱡᱟᱭᱜᱟ ᱨᱮᱜᱮ ᱯᱷᱩᱴᱵᱚᱞ ᱠᱷᱮᱞᱳᱰ ᱠᱚ ᱦᱩᱭ ᱦᱚᱪᱚᱭᱮᱫᱟ ᱥᱮ ᱟᱭᱢᱟ ᱡᱟᱭᱜᱟ ᱨᱮᱫᱚ ᱯᱨᱳᱜᱨᱟᱢ ᱠᱚᱠᱚ ᱦᱳᱭ ᱦᱚᱪᱚᱭ ᱫᱟ
ᱚᱱᱟ ᱠᱚᱫᱚ ᱮᱠᱪᱩᱭᱮᱞᱤ ᱦᱩᱭ ᱵᱟᱝ ᱞᱟᱹᱠᱛᱤ ᱠᱟᱱᱟ, ᱠᱟᱨᱚᱱ ᱚᱱᱟ ᱫᱤᱱ ᱫᱚ ᱟᱵᱚᱣᱟᱜ ᱥᱩᱠ ᱥᱩᱠ ᱨᱮᱱᱟᱜ ᱫᱤᱱ ᱫᱚ ᱵᱟᱝ ᱠᱟᱱᱟ, ᱚᱱᱟ ᱫᱚ ᱫᱩᱠ ᱨᱮᱱᱟᱜ ᱫᱤᱱ ᱠᱟᱱ ᱛᱟᱵᱚᱱᱟ᱾
ᱦᱳᱭ ᱦᱳᱭ ᱱᱚᱣᱟ ᱜᱮᱞᱤᱧ ᱞᱟᱹᱭ ᱚᱪᱚᱭ ᱱᱚᱜᱼᱚᱭ ᱡᱮ ᱱᱚᱣᱟ ᱠᱚᱫᱚ ᱱᱟᱦᱟᱜ ᱵᱟᱝ ᱴᱷᱤᱠᱚᱜ ᱠᱟᱱᱟ ᱠᱟᱱᱟ ᱱᱚᱣᱟ ᱪᱤᱠᱟᱹ ᱞᱮᱠᱟᱛᱮ ᱟᱵᱚ ᱵᱚᱱ ᱪᱮᱫ ᱵᱚᱱ ᱪᱤᱠᱟᱹ ᱞᱮᱠᱷᱟᱱ ᱱᱚᱣᱟ ᱠᱚ ᱡᱤᱱᱤᱥ ᱟᱵᱚ ᱵᱚᱱ ᱵᱩᱡᱷᱟᱹᱣ ᱦᱚᱪᱚ ᱫᱟᱲᱮᱭᱟ ᱠᱚᱣᱟ
ᱵᱩᱡᱷᱟᱹᱣ ᱵᱚᱞᱛᱮ ᱱᱤᱛᱚᱜ ᱡᱟᱦᱟᱸᱭ ᱥᱤᱠᱷᱱᱟᱹᱛᱚᱜ ᱠᱟᱱᱟ ᱠᱚ ᱩᱱᱠᱩ ᱫᱚ ᱵᱩᱡᱷᱟᱹᱣᱮᱫ ᱜᱮᱭᱟ ᱠᱚ᱾ ᱛᱚ ᱟᱫᱚ ᱟᱛᱳ ᱨᱮᱫᱚ ᱵᱚᱭᱮᱥᱟᱱ ᱦᱚᱲ ᱠᱚ ᱢᱮᱱᱟᱜ ᱠᱚᱣᱟ ᱩᱱᱠᱩ ᱢᱟᱛᱚ ᱩᱱᱠᱩ ᱢᱟᱛᱚ ᱩᱱᱟᱹᱜ ᱢᱟ ᱵᱟᱠᱚ ᱵᱟᱰᱟᱭᱟ ᱟᱫᱚ ᱩᱱᱠᱩ ᱫᱚ ᱪᱤᱠᱟᱹ ᱛᱮᱵᱩᱱ ᱵᱩᱡᱷᱟᱹᱣ ᱦᱚᱪᱚ ᱠᱚᱣᱟ ᱚᱱᱟ ᱜᱮᱛᱚ ᱥᱤᱠᱷᱱᱟᱹᱛ ᱡᱟᱦᱟᱸᱭ ᱠᱚ ᱟᱨᱡᱟᱣ ᱫᱟ ᱩᱱᱠᱩ ᱫᱚᱠᱚ ᱵᱩᱡᱷᱟᱹᱣᱮᱫ ᱜᱮᱭᱟ᱾
ᱦᱳᱭ ᱦᱳᱭ ᱟᱹᱰᱤ ᱡᱚᱛᱷᱟᱛ ᱛᱮᱞᱟ ᱮ ᱱᱚᱣᱟ ᱞᱟᱹᱭ ᱠᱟᱛᱮᱫ ᱵᱩᱡᱷᱟᱹᱜ ᱠᱟᱱᱟ ᱡᱮ ᱟᱵᱩ ᱫᱚ ᱥᱤᱠᱷᱱᱟᱹᱛ ᱮᱠᱟᱞ ᱛᱮᱜᱮ ᱞᱟᱹᱠᱛᱤᱭᱟ ᱵᱚᱱ ᱠᱟᱱᱟ ᱥᱤᱠᱷᱱᱟᱹᱛ ᱱᱚᱣᱟ ᱟᱵᱚᱣᱟᱜ ᱱᱟᱜᱟᱢ ᱥᱮ ᱥᱟᱶᱦᱮᱫ ᱠᱚ ᱵᱟᱝᱵᱚ ᱵᱟᱰᱟᱭ ᱞᱮᱠᱷᱟᱱ ᱛᱟᱦᱚᱞᱮ
ᱞᱟᱹᱠᱛᱤ ᱠᱟᱱ ᱜᱮᱭᱟ ᱟᱢ ᱢᱤᱫ ᱦᱚᱲ ᱥᱟᱱᱛᱟᱲ ᱦᱩᱭ ᱠᱟᱛᱮᱜ ᱟᱢᱟᱜ ᱱᱟᱜᱟᱢ ᱟᱢᱟᱜ ᱥᱟᱶᱦᱮᱫ ᱵᱟᱢ ᱵᱟᱲᱟᱭ ᱞᱮᱠᱷᱟᱱ ᱚᱱᱟ ᱪᱤᱠᱟᱹᱛᱮ ᱦᱩᱭᱩᱜᱭᱼᱟ ᱪᱤᱠᱟᱹᱛᱮ ᱦᱟᱨᱟ ᱵᱩᱨᱩᱜᱼᱟ᱾
ᱦᱳᱭ ᱦᱳᱭ ᱥᱮ ᱟᱵᱚᱣᱟᱜ ᱱᱚᱣᱟ ᱥᱟᱱᱛᱟᱲ ᱥᱚᱢᱟᱡᱽ ᱨᱮᱭᱟᱜ ᱞᱟᱦᱟᱱᱛᱤ ᱦᱚᱸ ᱥᱮ ᱩᱛᱱᱟᱹᱣ ᱦᱚᱸ ᱵᱟᱝ ᱦᱩᱭᱩᱜᱼᱟ ᱡᱩᱫᱤ ᱟᱢᱟᱜ ᱱᱟᱜᱟᱢ ᱟᱢᱟᱜ ᱥᱟᱶᱦᱮᱫ ᱵᱟᱢ ᱵᱟᱰᱟᱭ ᱛᱟᱢ ᱠᱷᱟᱱ ᱱᱚᱣᱟ ᱫᱚ ᱳᱠ ᱨᱮᱜᱮ ᱛᱟᱦᱮᱱᱟ ᱥᱮ
ᱦᱮᱸ ᱤᱱᱟᱹᱛᱮ ᱮᱴᱟᱜ ᱮᱴᱟᱜ ᱪᱷᱟᱹᱛᱤᱠ ᱡᱟᱹᱛᱤ ᱢᱟ ᱟᱵᱚᱣᱟᱜ ᱥᱟᱶᱛᱟ ᱞᱟᱹᱜᱤᱫ ᱢᱟ ᱵᱟᱠᱚ ᱠᱚᱨᱟᱣᱟ ᱤᱱᱟᱹᱛᱮ ᱟᱵᱚᱱ ᱜᱮ ᱠᱚᱨᱟᱣ ᱞᱟᱜᱟᱣ ᱟᱵᱚᱱᱟ ᱱᱚᱣᱟ ᱫᱚ᱾
ᱦᱳᱭ ᱦᱳᱭ ᱦᱳᱭ᱾ ᱛᱟᱦᱚᱞᱮ ᱟᱯᱮ ᱥᱮᱫ ᱫᱚ ᱦᱚᱜ-ᱚᱭ ᱡᱟᱦᱟᱸ ᱦᱚᱞᱟ ᱥᱮ ᱢᱟᱫᱷᱮᱨ ᱦᱤᱞᱳᱜ ᱟᱢᱵᱟᱵᱚᱛᱤ ᱠᱚᱫᱚ ᱦᱩᱭ ᱞᱮᱱᱟ ᱥᱮ ᱵᱟᱝ?
ᱦᱮᱸ ᱟᱞᱮᱥᱮᱫ ᱟᱢᱵᱟᱵᱚᱛᱤ ᱦᱩᱭ ᱟᱠᱟᱱᱟ, ᱟᱞᱮᱥᱮᱫ ᱟᱢᱵᱟᱵᱚᱛᱤ ᱦᱩᱭᱩᱜ ᱜᱮᱭᱟ ᱟᱨ ᱟᱯ ᱟᱯᱮᱥᱮᱫ ᱫᱚ
ᱦᱳᱭ ᱱᱚᱣᱟ ᱫᱚ ᱟᱸᱡᱚᱢ ᱵᱟᱲᱟ ᱦᱩᱭ ᱟᱠᱟᱱᱟ ᱟᱯᱮᱥᱮᱫ ᱜᱮ ᱦᱩᱭᱩᱜ ᱠᱟᱱᱟ ᱛᱚᱵᱮ ᱟᱞᱮ ᱥᱮᱫ ᱫᱚ ᱱᱟᱦᱟᱜ ᱱᱚᱣᱟ ᱟᱢᱵᱟᱵᱩᱛᱤ ᱫᱚ ᱵᱟᱝ ᱦᱩᱭᱩᱜ-ᱟ᱾
ᱦᱮᱸ ᱟᱫᱚ ᱟᱞᱮᱥᱮᱫ ᱫᱚ ᱟᱢᱵᱟᱵᱚᱛᱤ ᱨᱮᱫᱚ ᱠᱷᱟᱹᱡᱟᱹᱲᱤ ᱠᱚᱠᱚ ᱡᱚᱢᱟ, ᱠᱟᱱᱴᱷᱟᱲ ᱠᱚᱠᱚ ᱡᱚᱢᱟ, ᱩᱞ ᱠᱚᱠᱚ ᱠᱚ ᱡᱚᱢᱟ ᱱᱚᱣᱟ ᱠᱚᱜᱮ ᱧᱮᱞ ᱟᱹᱜᱩ ᱦᱩᱭ ᱟᱠᱟᱱᱟ ᱟᱫᱚ ᱪᱮᱫᱟᱜ ᱦᱩᱭᱩᱜ-ᱟ ᱱᱚᱣᱟ ᱠᱩᱠᱞᱤ ᱫᱚ ᱱᱟᱦᱟᱜ ᱵᱟᱝ ᱫᱚᱦᱚ ᱦᱩᱭ‌ ᱟᱠᱟᱱᱟ᱾ ᱠᱤᱱᱛᱩ ᱡᱚᱠᱷᱚᱱ ᱜᱮᱦᱟᱜ ᱠᱩᱠᱞᱤ ᱫᱚᱦᱚ ᱦᱩᱭᱩᱜ-ᱟ ᱱᱚᱣᱟ ᱫᱚ ᱟᱭᱳ ᱵᱟᱵᱟ ᱠᱚᱴᱷᱮᱱ ᱥᱮᱬᱟ ᱦᱚᱲ ᱠᱚᱴᱷᱮᱱ᱾ ᱩᱱᱠᱩ ᱴᱷᱮᱱ ᱠᱩᱠᱞᱤ ᱫᱚᱦᱚ ᱦᱩᱭᱩᱜ-ᱟ᱾
ᱦᱮᱸ ᱦᱮᱸ ᱛᱟᱦᱚᱞᱮ ᱟᱫᱚ ᱟᱯᱮᱥᱮᱫ ᱫᱚ ᱩᱞ ᱠᱚᱫᱚ ᱢᱤᱱᱟᱜ ᱜᱮᱭᱟ?
ᱦᱮᱸ ᱢᱮᱱᱟᱜ ᱜᱮᱭᱟ᱾
ᱚ ᱤᱧ ᱫᱩᱧ ᱢᱚᱱᱮᱭᱮᱫ ᱛᱟᱦᱮᱱᱟ ᱟᱞᱮ ᱥᱮᱫ ᱜᱮ ᱡᱟᱹᱱᱤᱡ ᱠᱷᱟᱱ ᱩᱞ ᱫᱚ ᱢᱮᱱᱟᱜ-ᱟ᱾
ᱦᱮᱸ ᱟᱞᱮ ᱥᱮᱫ ᱦᱚᱸ ᱢᱮᱱᱟᱜ-ᱟ ᱟᱞᱮ ᱥᱮᱫ ᱩᱞ ᱢᱮᱱᱟᱜ-ᱟ᱾ ᱟᱨᱚ ᱟᱹᱰᱤ ᱨᱚᱠᱚᱢ ᱡᱚ ᱟᱹᱱᱤᱡ ᱡᱤᱱᱤᱥ ᱠᱚ ᱢᱮᱱᱟᱜ-ᱟ᱾
ᱦᱳᱭ ᱟᱞᱮ ᱥᱮᱫ ᱫᱚ
ᱦᱳᱭ ᱟᱞᱮ ᱫᱚ ᱤᱧᱫᱚ ᱢᱟᱫᱟ ᱴᱚᱴᱷᱟ ᱨᱮᱱ ᱠᱟᱹᱱᱟᱹᱧ᱾ ᱟᱞᱮ ᱥᱮᱫ ᱫᱚ ᱞᱟᱹᱭ ᱞᱮᱠᱷᱟᱱ ᱩᱞᱜᱮ ᱵᱟᱹᱲᱛᱤ ᱢᱮᱱᱟᱜ ᱟᱠᱟᱫᱟ᱾
ᱟᱪᱪᱷᱟ
ᱟᱨ ᱟᱯᱮᱥᱮᱫ ᱫᱚ ᱪᱟᱥ ᱠᱚ ᱦᱩᱲᱩ ᱠᱚ ᱚᱠᱟᱞᱮᱠᱟ ᱦᱩᱭᱩᱜ ᱜᱮᱭᱟ?
ᱦᱮᱸ ᱟᱞᱮ ᱥᱮᱫ ᱪᱟᱥ ᱠᱚ ᱵᱷᱟᱹᱜᱤ ᱜᱮ ᱦᱩᱭᱩᱜ ᱜᱮᱭᱟ ᱟᱨ ᱟᱞᱮ ᱥᱮᱫ ᱫᱚ ᱵᱟᱨ ᱵᱟᱨ ᱥᱤᱡᱤᱱ ᱠᱚ ᱪᱟᱥ ᱜᱮᱭᱟ᱾
ᱚᱻ ᱟᱹᱰᱤ ᱱᱟᱯᱟᱭ ᱟᱞᱮ ᱥᱮᱫ ᱫᱚ ᱡᱮᱢᱚᱱ ᱫᱟᱜ ᱠᱚᱨᱮᱱᱟᱜ ᱦᱚᱸ ᱟᱸᱴ ᱢᱮᱱᱟᱜ ᱠᱟᱫᱟ ᱦᱚᱜ-ᱚᱭ ᱥᱮ ᱫᱟᱜ ᱵᱷᱚᱨᱥᱟ ᱜᱮ ᱦᱩᱲᱩ ᱠᱚᱠᱚ ᱨᱚᱦᱚᱭᱟ᱾ ᱱᱚᱜ-ᱚᱭ ᱪᱟᱞᱟᱣᱮᱱ ᱠᱤᱪᱷᱩ ᱫᱤᱱ ᱢᱟᱲᱟᱝ ᱨᱮ ᱫᱟᱜ ᱵᱟᱲᱟ ᱠᱮᱫ ᱛᱮ ᱦᱩᱲᱩ ᱠᱚᱞᱮ ᱟᱯᱷᱚᱨ ᱵᱟᱲᱟ ᱟᱠᱟᱫᱟ᱾ ᱟᱯᱮ ᱥᱮᱫ ᱫᱚ ᱦᱩᱲᱩ ᱠᱚ ᱟᱯᱷᱚᱨ ᱦᱩᱭ ᱠᱟᱱᱟ ᱥᱮ ᱵᱟᱝ ᱛᱟᱦᱚᱞᱮ?
ᱟᱻ ᱟᱹᱣᱨᱤᱭᱟᱜ-ᱟ ᱟᱣᱨᱤ ᱠᱚ ᱤᱭᱟᱹᱭᱟ᱾ ᱦᱚᱭᱛᱚ ᱵᱟᱹᱛᱟᱹᱲᱤ ᱨᱮᱫᱚ ᱵᱟᱠᱚ ᱤᱭᱟᱹᱭᱟ ᱫᱟᱜ ᱨᱮᱜᱮ ᱠᱚ ᱮᱨᱟ ᱡᱟᱹᱱᱤᱡ᱾
ᱟᱪᱪᱷᱟ ᱟᱞᱮ ᱥᱮᱫ ᱫᱚ ᱡᱮᱢᱚᱱ ᱵᱟᱨ ᱫᱷᱟᱣ ᱦᱩᱲᱩ ᱠᱚ ᱢᱟᱱᱮ ᱱᱚᱣᱟ
ᱟᱞᱮᱥᱮᱫ ᱚ ᱱᱤᱭᱟᱹ ᱥᱩᱢᱚᱭ ᱜᱮ ᱟᱨ ᱢᱤᱫᱚ ᱟᱞᱮ ᱫᱚ ᱥᱤᱛᱩᱝ ᱦᱩᱲᱩ ᱵᱟᱨ ᱥᱚᱢᱚᱭ ᱠᱚ ᱪᱟᱥᱟ ᱥᱤ ᱥᱤᱛᱩᱝ ᱦᱳᱲᱳ ᱫᱚ ᱫᱟᱜ ᱵᱚᱞᱛᱮ ᱚᱱᱟ ᱥᱮᱞᱳ ᱫᱟᱜ ᱠᱚᱛᱮ ᱜᱮᱠᱚ ᱪᱟᱥ ᱵᱟᱲᱟᱭᱟ
ᱟᱪᱪᱷᱟ ᱟᱞᱮ ᱥᱮᱫ ᱫᱚ ᱚᱱᱟ ᱥᱤᱛᱩᱝ ᱦᱩᱲᱩ ᱫᱚ ᱱᱟᱦᱟᱜ ᱵᱟᱠᱚ ᱨᱚᱦᱚᱭᱟ ᱫᱟᱜ ᱠᱚ ᱚᱱᱠᱟ ᱵᱟᱹᱱᱩᱜ ᱟᱛ ᱛᱚ ᱫᱟᱜ ᱨᱮᱱᱟᱜ ᱵᱮᱵᱚᱥᱛᱟ ᱠᱚ ᱟᱫᱚ ᱚᱱᱟ ᱠᱷᱟᱹᱛᱤᱨ ᱥᱤᱛᱩᱝ ᱩᱱᱟᱜ ᱫᱚ ᱵᱟᱠᱚ ᱨᱚᱦᱚᱭᱟ ᱟᱫᱚ ᱱᱚᱜ-ᱚᱭ ᱟᱜᱟᱢ ᱧᱚᱜ ᱠᱷᱚᱱ ᱜᱮ ᱦᱩᱲᱩ ᱠᱚᱫᱚ ᱠᱚ ᱨᱚᱦᱚᱭᱟ ᱟᱫᱚ ᱚᱱᱟ ᱫᱚ ᱱᱟᱦᱟᱸᱜ ᱠᱚ ᱴᱚᱯᱟᱭᱟ ᱴᱚᱯᱟ ᱞᱮᱠᱷᱟᱱ ᱫᱚ ᱞᱟᱹᱭᱟᱠᱚ ᱡᱟᱹᱥᱛᱤ ᱧᱚᱜ ᱯᱷᱚᱥᱚᱞ ᱦᱩᱭᱩᱜ-ᱟ᱾
ᱴᱚᱯᱟ ᱫᱚ ᱪᱮᱫ ᱞᱮᱠᱟ ᱠᱚ ᱞᱟᱹᱭᱟ
ᱦᱳᱭ ᱦᱳᱭ ᱞᱟᱹᱭᱫᱟᱹᱧ ᱢᱤᱫ ᱫᱷᱟᱣ ᱚᱱᱟ ᱦᱩᱲᱩ ᱨᱚᱦᱚᱭ ᱠᱟᱛᱮᱫ ᱚᱱᱟ ᱦᱩᱲᱩ ᱫᱚ ᱟᱨᱦᱚᱸ ᱠᱚ ᱛᱩᱫᱟ ᱛᱩᱫ ᱯᱚᱨᱮ ᱚᱱᱟ ᱦᱩᱲᱩ ᱫᱚ ᱟᱨᱦᱚᱸ ᱱᱟᱣᱟ ᱛᱮᱠᱚ ᱠᱚ ᱨᱚᱦᱚᱭᱟ ᱚᱱᱠᱟᱛᱮ ᱞᱟᱹᱭᱟᱠᱚ ᱵᱟᱝᱢᱟ ᱵᱟᱹᱲᱛᱤ ᱜᱮ ᱯᱷᱚᱥᱚᱞ ᱦᱩᱭᱩᱜ-ᱟ᱾
ᱟᱪᱪᱷᱟ ᱚᱱᱟ ᱫᱚ ᱨᱚᱦᱚᱭ ᱵᱚᱞᱛᱮ ᱟᱞᱮᱥᱮᱫ ᱫᱚ ᱯᱩᱭᱞᱩ ᱛᱮ ᱦᱩᱲᱩ ᱫᱚᱠᱚ ᱮᱨᱟ ᱵᱷᱟᱹᱛᱟᱹᱲᱤ ᱨᱮᱦᱚᱸ ᱠᱚ ᱠᱚᱨᱟᱣ ᱜᱮᱭᱟ ᱟᱨ ᱚᱱᱟ ᱫᱟᱜ ᱨᱮᱦᱚᱸ ᱠᱚ ᱠᱚᱨᱟᱣ ᱜᱮᱭᱟ ᱟᱫᱚ ᱚᱱᱟ ᱡᱚᱠᱷᱚᱱ ᱩᱰᱩᱠᱚᱜᱼᱟ ᱚᱱᱟᱜᱮ ᱟᱫᱚ ᱠᱚ ᱛᱩᱫᱟ ᱛᱩᱫ ᱠᱟᱛᱮᱜ ᱟᱵᱟᱨ ᱫᱚᱦᱲᱟ ᱛᱮᱠᱚ ᱨᱚᱦᱚᱭ ᱫᱚᱦᱲᱟᱭᱟ᱾
ᱦᱳᱭ ᱟᱪᱪᱷᱟ ᱵᱟᱝ ᱵᱟᱝ ᱟᱢ ᱡᱟᱦᱟᱸᱢ ᱞᱟᱹᱭ ᱠᱮᱫᱟ᱾ ᱦᱮᱸ ᱚᱱᱠᱟᱜᱮ ᱛᱚᱵᱮ ᱟᱞᱮ ᱥᱮᱫ ᱫᱚ ᱡᱟᱦᱟᱸ ᱟᱯᱮ ᱥᱮᱫ ᱫᱚ ᱪᱮᱫ ᱠᱚ ᱢᱮᱛᱟᱜᱼᱟ ᱛᱚᱞᱟ ᱦᱚᱭᱛᱳ ᱠᱚ ᱢᱮᱛᱟᱜᱼᱟ᱾ ᱚᱱᱟ ᱛᱚᱞᱟ ᱛᱩᱫ ᱠᱟᱛᱮᱜ ᱟᱫᱚ ᱢᱤᱫ ᱫᱷᱟᱣ ᱠᱚ ᱨᱚᱦᱚᱭᱟ ᱦᱚᱭ ᱡᱤᱣᱮᱫ ᱠᱟᱛᱮᱫ ᱢᱟᱨᱟᱝ ᱧᱚᱜᱚᱜᱼᱟ ᱟᱫᱚ ᱟᱨ ᱢᱤᱫ ᱫᱷᱟᱣ ᱟᱫᱚ ᱠᱚ ᱛᱩᱫ ᱠᱮᱫ ᱜᱮ ᱛᱩᱫ ᱠᱟᱛᱮᱫ ᱟᱫᱚ ᱠᱚ ᱨᱚᱦᱚᱭᱟ᱾
ᱟᱪᱪᱷᱟ ᱟᱞᱮ ᱥᱮᱫ ᱫᱚ ᱢᱟᱨᱟᱝ ᱧᱚᱜ ᱞᱮᱠᱷᱟᱱ ᱟᱫᱚ ᱠᱚ ᱦᱮᱲᱦᱮᱫᱼᱟ᱾
ᱦᱮᱸ ᱦᱮᱸ ᱦᱮᱲᱦᱮᱫ ᱦᱚᱸᱠᱚ ᱦᱮᱲᱦᱮᱫ ᱜᱮᱭᱟ ᱟᱞᱮ ᱥᱮᱫ ᱦᱚᱸ ᱜᱷᱟᱥ ᱟᱛᱚ
ᱜᱷᱟᱥᱚᱜ ᱟᱛᱚ ᱚᱱᱟᱛᱮ
ᱟᱨ ᱱᱤᱭᱟᱹ ᱠᱚ ᱪᱷᱟᱲᱟ ᱟᱨ ᱪᱟᱥ ᱠᱚᱫᱚ ᱪᱮᱫ ᱠᱚ ᱦᱩᱭᱩᱜᱼᱟ ᱟᱯᱮᱥᱮᱫ ᱫᱚ
ᱟᱞᱮᱥᱮᱫ ᱫᱚ ᱠᱟᱨᱞᱟ ᱠᱚ ᱦᱩᱭᱩᱜᱼᱟ᱾ ᱟᱱᱟᱡ ᱠᱚ ᱵᱚᱞᱛᱮ ᱫᱚ ᱪᱟᱥ ᱞᱮᱠᱷᱟᱱ ᱦᱚᱸ ᱦᱳᱭᱳᱜ ᱜᱮᱭᱟ᱾ ᱪᱟᱥ ᱞᱮᱠᱷᱟᱱ ᱵᱤᱵᱷᱤᱱᱱᱚ ᱨᱚᱠᱚᱢ ᱟᱲᱟᱜ ᱠᱚ ᱦᱩᱭᱩᱜ ᱜᱮᱭᱟ ᱠᱟᱲᱫᱤ ᱟᱲᱟᱜ ᱠᱚ ᱦᱩᱭᱩᱜ ᱜᱮᱭᱟ᱾ ᱢᱟᱱᱮ ᱪᱟᱥ ᱞᱮᱠᱷᱟᱱ ᱵᱤᱵᱷᱤᱱᱱᱚᱣᱟᱜ ᱟᱲᱟᱜ ᱠᱚ ᱦᱩᱭᱩᱜ ᱜᱮᱭᱟ ᱾ᱵᱮᱸᱜᱟᱲ ᱠᱚᱦᱚᱸ ᱠᱚ ᱪᱟᱥ ᱜᱮᱭᱟ‍᱾ ᱠᱮᱭᱟ ᱵᱤᱞᱟᱹᱛᱤ ᱠᱚᱠᱚ ᱪᱟᱥ ᱠᱮᱭᱟ᱾ ᱥᱚᱥᱟ ᱠᱚᱦᱚᱸ ᱠᱚ ᱪᱟᱥ ᱜᱮᱭᱟ ᱢᱟᱱᱮ ᱠᱷᱤᱨᱟᱭ ᱡᱟᱦᱟᱸ ᱠᱚ ᱞᱟᱹᱭ ᱮᱫᱟ᱾ ᱠᱷᱤᱨ ᱠᱷᱤᱨ ᱦᱚᱸᱠᱚ ᱞᱟᱹᱭ ᱜᱮᱭᱟ ᱟᱞᱮᱥᱮᱱ
ᱟᱞᱮᱥᱮᱫ ᱫᱚ ᱚᱱᱟ ᱩᱞ ᱵᱟᱜᱟᱱ ᱜᱮ ᱵᱟᱹᱲᱛᱤ ᱢᱮᱱᱟᱜᱼᱟ ᱟ ᱛᱚ ᱚᱱᱟ ᱠᱷᱟᱹᱛᱤᱨ ᱦᱩᱲᱩ ᱨᱚᱦᱚᱭ ᱡᱟᱭᱜᱟ ᱦᱚᱸ ᱛᱷᱚᱲᱟ ᱠᱚᱢ ᱧᱚᱜ ᱜᱮᱭᱟ᱾ ᱟᱨ ᱩᱞ ᱵᱟᱜᱟᱱ ᱞᱟᱛᱟᱨ ᱨᱮᱫᱚ ᱟᱹᱞᱩ ᱠᱚ ᱦᱩᱭᱩᱜ ᱜᱮᱭᱟ᱾ ᱟᱨ ᱯᱷᱟᱠᱟ ᱥᱚᱢᱚᱭ ᱨᱮᱫᱚ ᱯᱟ ᱯᱟᱴ ᱠᱚᱠᱚ ᱮᱨ ᱜᱮᱭᱟ ᱛᱩᱲᱤ ᱠᱚ ᱟᱨ ᱩᱞ ᱵᱟᱜᱟᱱ ᱞᱟᱛᱟᱨ ᱨᱮᱫᱚ ᱦᱩᱲᱩ ᱛᱚ ᱩᱱᱟᱹᱜ ᱵᱟᱝ ᱦᱩᱭᱩᱜᱼᱟ ᱱᱟᱦᱟᱜ ᱛᱚ ᱫᱟᱨᱮᱛᱮ ᱥᱤᱛᱩᱝ ᱠᱚ ᱥᱤᱥᱤᱨ ᱠᱚ ᱵᱟᱭ ᱧᱟᱢᱟᱜᱼᱟ᱾ ᱚᱱᱟᱛᱮ ᱩᱞ ᱵᱟᱜᱟᱱ ᱨᱮᱫᱚ ᱦᱩᱲᱩ ᱫᱚ ᱵᱟᱠᱚ ᱨᱚᱦᱚᱭᱟ᱾ ᱟᱨ ᱥᱚᱵᱡᱤ ᱠᱚᱦᱚᱸ ᱦᱩᱭᱩᱜ ᱜᱮᱭᱟ᱾ ᱦᱮᱸ ᱚᱱᱟ ᱠᱚᱦᱚᱸ ᱦᱩᱭᱩᱜ ᱜᱮᱭᱟ᱾
ᱚ ᱟᱨ ᱛᱟᱦᱞᱮ ᱱᱤᱭᱟᱹ ᱴᱟᱭᱤᱢ ᱫᱚ ᱦᱮᱸ ᱪᱮᱫ ᱮᱢ ᱢᱮᱱᱮᱫ ᱛᱟᱦᱮᱱ
ᱦᱮᱸ ᱛᱟᱦᱚᱞᱮ ᱟᱯᱮ ᱥᱮᱫ ᱫᱚ ᱟᱯᱮᱭᱟᱜ ᱫᱚ ᱩᱞ ᱠᱚ ᱢᱮᱱᱟᱜ ᱛᱟᱯᱮᱭᱟ ᱥᱮ ᱵᱟᱝ
ᱦᱮᱸ ᱟᱞᱮᱭᱟᱜ ᱩᱞ ᱢᱮᱱᱟᱜᱼᱟ᱾ ᱩᱞ ᱠᱚ ᱢᱮᱱᱟᱜᱼᱟ᱾
ᱱᱤᱛᱳᱜ ᱫᱚ ᱩᱞ ᱠᱟᱡᱟᱠ ᱵᱤᱞᱤᱜ ᱠᱟᱱᱟ ᱟᱞᱮ ᱥᱮᱫ ᱫᱚᱛᱚ
ᱟᱞᱮ ᱥᱮᱫ ᱫᱚ ᱵᱤᱞᱤ ᱠᱟᱛᱮᱜ ᱱᱤᱛᱚᱜ ᱫᱚ ᱚᱨᱫᱷᱮᱠ ᱫᱚ ᱪᱟᱵᱟ ᱟᱠᱟᱱᱟ ᱞᱟᱹᱭ ᱞᱮᱠᱷᱟᱱ ᱜᱮ ᱚᱨᱫᱷᱮᱠ ᱢᱮᱱᱟᱜᱼᱟ᱾
ᱚ ᱟᱹᱰᱤ ᱱᱟᱯᱟᱭ ᱟᱞᱮ ᱥᱮᱫ ᱫᱚ ᱵᱟᱹᱲᱛᱤ ᱜᱮᱭᱟ ᱛᱚ ᱵᱟᱜᱟᱱ ᱠᱚ ᱟᱫᱚ ᱚᱱᱟ ᱠᱷᱟᱹᱛᱤᱨ ᱟᱞᱮ ᱥᱮᱱᱟᱜ ᱩᱞ ᱫᱚ ᱱᱤᱛᱚᱜ ᱦᱚᱸ ᱢᱮᱱᱟᱜ ᱦᱟᱛᱟᱲ ᱜᱮᱭᱟ᱾
ᱟᱪᱪᱷᱟ ᱟᱨ ᱪᱮᱫ ᱫᱟᱨᱮ ᱠᱚ ᱢᱮᱱᱟᱜᱼᱟ ᱚᱱᱛᱮ ᱫᱚ?
ᱟᱞᱮᱥᱮᱫ ᱫᱚ ᱟᱸᱻ ᱵᱤᱨ ᱦᱚᱸ ᱵᱤᱨ ᱞᱮᱠᱟᱜᱮ ᱞᱟᱹᱭ ᱜᱟᱱᱚᱜᱼᱟ ᱛᱚᱵᱮ ᱦᱟᱹᱛᱤ ᱠᱚᱫᱚ ᱵᱟᱹᱱᱩᱜ ᱠᱚᱣᱟ ᱱᱚᱛᱮ ᱡᱟᱦᱟᱸ ᱞᱮᱠᱟ ᱦᱟᱹᱛᱤ ᱠᱚ ᱢᱮᱱᱟᱜ ᱠᱚᱣᱟ᱾ ᱟᱞᱮ ᱚᱱᱛᱮᱱᱟᱜ ᱵᱤᱨ ᱨᱮ ᱫᱚ ᱦᱟᱹᱛᱤ ᱠᱚ ᱫᱚ ᱵᱟᱹᱱᱩᱜ ᱠᱚᱣᱟ᱾ ᱟᱨ ᱩᱞ ᱫᱟᱨᱮ ᱜᱮ ᱵᱟᱹᱲᱛᱤ ᱢᱮᱱᱟᱜᱼᱟ ᱥᱟᱶᱛᱮ ᱮᱢᱟᱱ ᱛᱮᱭᱟᱜ ᱫᱟᱨᱮ ᱠᱚᱦᱚᱸ ᱡᱟᱦᱟᱸ ᱠᱚ ᱜᱤ ᱵᱤᱨ ᱨᱮ ᱫᱟᱨᱮ ᱛᱟᱦᱮᱱᱟ ᱚᱱᱟ ᱠᱚᱦᱚᱸ ᱢᱮᱱᱟᱜ ᱜᱮᱭᱟ᱾
ᱦᱮᱸ ᱟᱪᱼᱪᱷᱟ ᱟᱞᱮ ᱥᱮᱫ ᱫᱚ ᱵᱤᱨ ᱦᱚᱸ ᱢᱮᱱᱟᱜᱼᱟ ᱦᱟᱹᱛᱤ ᱦᱚᱸᱠᱚ ᱦᱤᱡᱩᱜ ᱜᱮᱭᱟ᱾
ᱦᱳᱭ ᱡᱮᱢᱚᱱ ᱟᱯᱮ ᱥᱮᱫ ᱫᱚ ᱥᱟᱨᱡᱚᱢ ᱫᱟᱨᱮ ᱟᱹᱰᱤ ᱵᱟᱹᱲᱛᱤ ᱢᱮᱱᱟᱜᱼᱟ᱾
ᱟᱹᱰᱤ ᱵᱟᱹᱲᱛᱤ ᱵᱚᱞᱼᱛᱮ ᱟᱹᱰᱤ ᱵᱟᱹᱲᱛᱤ ᱟᱞᱮ ᱫᱚ ᱯᱩᱨᱟᱹ ᱵᱤᱨ ᱮᱞᱟᱠᱟ ᱜᱮ ᱞᱮ ᱯᱟᱲᱟᱜᱼᱟ ᱞᱟᱹᱭ ᱞᱮᱠᱷᱟᱱ ᱜᱮ ᱟᱞᱮ ᱥᱮᱫ ᱫᱚ ᱡᱚᱝᱜᱚᱞ ᱢᱚᱦᱚᱞ ᱤᱱᱟᱹ ᱛᱮ ᱜᱮ ᱠᱚ ᱞᱟᱹᱭᱟ᱾
ᱦᱮᱸ
ᱟᱞᱮ ᱵᱤᱨ ᱛᱮ ᱜᱮ ᱯᱮᱨᱮᱡ ᱟᱠᱟᱱᱟ᱾
ᱦᱳᱭᱛᱚ ᱟᱯᱮᱥᱮᱫ ᱫᱚ ᱧᱮᱞ ᱵᱟᱲᱟ ᱦᱩᱭᱩᱭᱟ ᱟᱠᱟᱱᱟ, ᱵᱤᱨ ᱜᱤ ᱵᱟᱹᱲᱛᱤ ᱢᱮᱱᱟᱜᱼᱟ᱾
ᱦᱮᱸ ᱵᱤᱨ ᱜᱤ ᱵᱟᱹᱲᱛᱤ ᱢᱮᱱᱟᱜᱼᱟ᱾
ᱛᱟᱦᱚᱞᱮ ᱡᱚᱢ ᱵᱟᱲᱟ ᱠᱚ ᱫᱚ ᱦᱩᱭ ᱟᱠᱟᱱᱟ ᱥᱮ ᱵᱟᱝ?
ᱦᱮᱸ ᱡᱚᱢ ᱵᱟᱲᱟ ᱠᱚ ᱫᱚ ᱦᱩᱭ ᱟᱠᱟᱱᱟ ᱟᱨ
ᱟᱼ ᱦᱳᱭ ᱟᱞᱮ ᱦᱚᱸ ᱡᱚᱢ ᱵᱟᱲᱟ ᱠᱟᱛᱮᱫ ᱟᱫᱚ ᱱᱤᱛᱚᱜ ᱫᱚ ᱫᱩᱲᱩᱵ ᱡᱤᱨᱟᱹᱣ ᱦᱩᱭᱩ ᱟᱠᱟᱱᱟ᱾
ᱟᱪᱪᱷᱟ, ᱵᱩᱜᱤ ᱵᱟᱲᱟ ᱜᱮᱛᱚ ᱡᱷᱚᱛᱚ ᱦᱚᱲ?
ᱦᱳᱭ ᱟᱞᱮ ᱫᱚ ᱥᱟᱸ ᱢᱮᱱᱟᱜ ᱞᱮᱭᱟ ᱟᱯᱮ ᱜᱮ ᱚᱠᱟᱞᱮᱠᱟ ᱢᱮᱱᱟᱜ ᱯᱮᱭᱟ?
ᱦᱮᱸ ᱟᱞᱮ ᱦᱚᱸ ᱵᱩᱜᱤ ᱵᱟᱲᱟᱜ ᱜᱮ, ᱵᱮᱥ ᱵᱟᱲᱟᱜ ᱜᱮ ᱡᱚᱛᱚ ᱦᱚᱲ ᱜᱮ᱾
ᱦᱳᱭ ᱱᱟᱯᱟᱭ ᱛᱟᱦᱮᱸ ᱞᱮᱱ ᱠᱷᱟᱱ ᱜᱮ ᱥᱟᱱᱟᱢ ᱠᱚᱜᱮ ᱠᱚ ᱟᱥᱚᱜᱼᱟ ᱱᱟᱯᱟᱭ ᱛᱟᱦᱮᱸ ᱞᱮᱱ ᱠᱷᱟᱱ ᱜᱤ ᱟᱹᱰᱤ ᱱᱟᱯᱟᱭ
ᱦᱮᱸᱻ ᱟᱞᱮ ᱥᱮᱫ ᱫᱚ ᱱᱤᱭᱟᱹ ᱴᱟᱭᱤᱢ ᱵᱩᱨᱩ ᱵᱚᱸᱜᱟ ᱠᱚ ᱦᱩᱭᱩᱜᱼᱟ ᱵᱩᱨᱩ ᱵᱚᱸᱜᱟ ᱠᱚ ᱧᱮᱞ ᱦᱤᱡᱩᱜ ᱯᱮ
ᱦᱳᱭ, ᱦᱳᱭ, ᱦᱳᱭ ᱱᱚᱜᱼᱚᱭ ᱟᱹᱰᱤ ᱱᱟᱯᱟᱭ ᱢᱤᱫᱴᱮᱡ ᱡᱤᱱᱤᱥ ᱫᱤᱥᱟᱹ ᱧᱟᱢᱱᱟ ᱱᱚᱜᱼᱚᱭ ᱢᱤᱫ ᱴᱮᱱ ᱱᱚᱣᱟ ᱵᱩᱨᱩ ᱵᱚᱸᱜᱟ ᱪᱟᱞᱟᱜ ᱦᱩᱭᱩᱜᱼᱟ ᱱᱟᱦᱟᱜ ᱛᱤᱥ ᱦᱩᱭᱩᱜ ᱛᱮ ᱚᱱᱟ ᱵᱩᱨᱩ ᱵᱚᱸᱜᱟ ᱫᱚ?
ᱚᱱᱟ ᱫᱚ ᱟᱥᱟᱲ ᱵᱚᱸᱜᱟ ᱯᱮᱭᱟ ᱥᱚᱱᱤᱵᱟᱨ ᱨᱮᱠᱚ ᱞᱟᱹᱭᱟ ᱥᱚᱱᱤᱵᱟᱨ ᱫᱚ ᱫᱤᱠᱩ ᱠᱚᱣᱟᱜ ᱯᱚᱨᱚᱵᱽ ᱦᱩᱭᱩᱜᱼᱟ ᱟᱨ ᱨᱚᱵᱤᱵᱟᱨ ᱫᱚ ᱦᱩᱭᱩᱜ ᱠᱟᱱᱟ ᱥᱟᱱᱛᱟᱲ ᱠᱚ ᱚᱵᱤᱵᱟᱨ ᱫᱚ ᱨᱚᱵᱤᱵᱟᱨ ᱫᱤᱠᱩ ᱠᱚ ᱯᱩᱡᱟᱹ ᱠᱚ ᱮᱢ ᱠᱚ ᱪᱟᱞᱟᱜ ᱜᱮᱭᱟ ᱟᱨ ᱩᱱᱠᱩ ᱜᱮ ᱵᱩᱨᱩ ᱠᱚ ᱫᱮᱡᱚᱜ ᱠᱚ ᱪᱟᱞᱟᱜ ᱜᱮᱭᱟ ᱟᱨ ᱨᱳᱵᱤ ᱵᱟᱨ ᱫᱚ ᱥᱟᱱᱛᱟᱲ ᱠᱚ ᱵᱩᱨᱩ ᱫᱮᱡᱚᱜ ᱠᱚ ᱪᱟᱞᱟᱜ ᱜᱮᱭᱟ ᱟᱨ ᱩᱱ ᱦᱤᱞᱳᱜ ᱜᱮ ᱟᱹᱰᱤ ᱢᱟᱨᱟᱝ ᱵᱟᱲᱟ ᱜᱷᱟᱴ ᱯᱚᱨᱚᱵᱽ ᱦᱩᱭᱩᱜ ᱜᱮᱭᱟ᱾ ᱟᱹᱰᱤ ᱥᱟᱹᱜᱤᱧ ᱥᱟᱹᱜᱤᱧ ᱨᱮᱱ ᱦᱚᱲ ᱠᱚ ᱦᱤᱡᱩᱜ ᱜᱮᱭᱟ ᱚᱱᱟ ᱫᱚ ᱤᱷᱼᱵᱟᱝ ᱤᱭᱟᱹ ᱛᱮ ᱫᱚ ᱤᱝᱞᱤᱥ ᱛᱮᱫᱚ ᱡᱩᱞᱟᱭ ᱨᱮᱱᱟᱜ ᱪᱟᱨ, ᱯᱟᱸᱪ ᱯᱟᱲᱟᱜ ᱠᱟᱱᱟ
ᱟᱪᱪᱷᱟᱼᱟᱪᱪᱷᱟ ᱟᱹᱰᱤ ᱱᱟᱯᱟᱭ ᱡᱩᱫᱤ ᱡᱟᱦᱟᱸ ᱛᱤᱥ ᱱᱚᱝᱠᱟ ᱪᱟᱞᱟᱜ ᱦᱩᱭᱩᱜ ᱠᱷᱟᱡ ᱱᱟᱦᱟᱜ ᱟᱫᱚ ᱩᱱᱫᱚ ᱞᱟᱹᱭ ᱦᱩᱭᱩᱜᱼᱟ ᱱᱟᱦᱟᱜ ᱡᱮ ᱵᱩᱨᱩ ᱵᱚᱸᱜᱟ ᱪᱟᱞᱟᱜ ᱦᱩᱭᱩᱜ ᱠᱟᱱᱟ ᱟᱞᱮ ᱥᱮᱫ ᱛᱚ ᱱᱚᱝᱠᱟᱱ ᱵᱩᱨᱩ ᱵᱚᱸᱜᱟ ᱞᱮᱠᱟᱱᱟᱜ ᱛᱚ ᱵᱟᱹᱱᱩᱜᱼᱟ ᱟᱪᱪᱷᱟ ᱞᱟᱹᱭ ᱫᱟᱹᱧ ᱛᱟᱦᱚᱞᱮ ᱛᱤᱦᱤᱧ ᱫᱚ ᱤᱱᱟᱹᱜ ᱜᱮᱞᱟᱝ ᱨᱚᱯᱚᱲᱟ ᱦᱳᱭ
ᱴᱷᱤᱠ ᱛᱟᱦᱞᱮ ᱢᱟ ᱴᱷᱤᱠ